ᱦᱮᱸ ᱟᱡᱚᱢ ᱧᱟᱢᱚᱜ ᱠᱟᱱᱟ
ᱦᱮᱸ ᱟᱸᱡᱚᱢᱚᱜ ᱠᱟᱱᱟ ᱢᱟ ᱡᱚᱸᱦᱟᱨ ᱜᱮ
ᱦᱮᱸ ᱡᱚᱦᱟᱨ ᱜᱮ ᱪᱮᱫ ᱠᱚᱢ ᱪᱤᱠᱟᱹ ᱵᱟᱲᱟᱭ ᱫᱟ?
ᱦᱚᱜ ᱚᱭ ᱠᱟᱹᱴᱤᱡ ᱤᱧ ᱯᱟᱹᱴᱭᱟᱹ ᱠᱚ ᱜᱟᱞᱟᱝ ᱮᱫᱼᱟ ᱚᱱᱟᱜᱮ ᱦᱟᱜ ᱠᱟᱹᱴᱤᱡ ᱤᱧ ᱠᱚᱭᱚᱜ ᱟᱠᱟᱫᱟ ᱾
ᱟᱪᱪᱷᱟ ᱟᱹᱰᱤ ᱵᱷᱟᱜᱤ ᱟᱹᱰᱤ ᱵᱷᱟᱜᱤ ᱵᱩᱡ ᱠᱤᱫᱟᱹᱧ ᱯᱟᱹᱴᱭᱟᱹ ᱠᱚᱠᱚ ᱜᱟᱞᱟᱝ ᱮᱫ ᱜᱮᱭᱟ ᱛᱟᱦᱚᱞᱮ ᱟᱯᱮᱥᱮᱫ ᱫᱚ ᱵᱟᱝ
ᱦᱮᱸ ᱦᱮᱸ ᱡᱟᱹᱯᱩᱫ ᱨᱮᱛᱚ ᱠᱟᱹᱢᱤ ᱫᱚ ᱦᱟᱸᱜ ᱱᱤᱛ ᱫᱚ ᱨᱚᱦᱚᱭ ᱠᱟᱹᱢᱤ ᱢᱟ ᱢᱩᱪᱟᱹᱫ ᱥᱮᱫ ᱜᱮ ᱞᱟᱹᱭ ᱜᱟᱱᱚᱜᱼᱟ ᱾
ᱦᱮᱸ
ᱟᱢ ᱫᱚ ᱪᱮᱫ ᱠᱚᱢ ᱪᱤᱠᱟᱹᱭ ᱫᱟ?
ᱤᱧ ᱦᱚᱸ ᱫᱩᱲᱩᱵ ᱵᱟᱲᱟ ᱟᱠᱟᱱ ᱜᱤᱭᱟᱹᱧ ᱟᱨ ᱩᱭᱦᱟᱹᱨ ᱜᱚᱫ ᱠᱤᱫᱟᱹᱧᱼᱼ ᱠᱟᱹᱴᱤᱡ ᱤᱧ ᱯᱷᱳᱱ ᱜᱚᱫ ᱞᱮᱜᱮ ᱾
ᱟᱪᱪᱷᱟ ᱟᱪᱪᱷᱟ
ᱟᱫᱚᱧ ᱯᱷᱳᱱ ᱜᱚᱫ ᱠᱮᱫᱟ ᱟᱪᱪᱷᱟᱼᱼ ᱟᱨ ᱛᱟᱦᱚᱞᱮ ᱟᱯᱮᱥᱮᱫ ᱫᱚ ᱱᱤᱛᱚᱜ ᱦᱚᱸ ᱯᱟᱹᱴᱭᱟᱹ ᱠᱚ ᱜᱟᱞᱟᱝ ᱵᱟᱲᱟᱭᱮᱫ ᱜᱮᱭᱟ ᱵᱟᱝ
ᱦᱮᱸ ᱦᱮᱸ
ᱟᱨ ᱛᱟᱦᱚᱞᱮ ᱚᱱᱟ ᱥᱟᱶᱛᱮ ᱟᱨ ᱪᱮᱫ ᱠᱚᱠᱚ ᱠᱟᱹᱢᱤ ᱜᱮᱭᱟ
ᱩ ᱱᱤᱛ ᱢᱟ ᱠᱟᱹᱢᱤ ᱫᱚ ᱵᱟᱹᱱᱩᱜᱼᱟ ᱮ ᱡᱚᱱᱚᱜ ᱠᱚ ᱠᱚ ᱜᱟᱞᱟᱝᱼᱟ ᱟᱯᱮ ᱥᱮᱫ ᱱᱚᱣᱟ ᱦᱮᱸ ᱟᱯᱮᱥᱮᱫ ᱱᱚᱣᱟ ᱠᱚ ᱧᱮᱞᱚᱜ ᱟᱥᱮ ᱵᱟᱝ
ᱮᱫ ᱟᱞᱮ ᱥᱮᱫ ᱫᱚ ᱟᱹᱰᱤ ᱫᱤᱱ ᱜᱮ ᱵᱟᱹᱧ ᱧᱮᱞ ᱟᱠᱟᱫᱟ ᱚᱱᱟ ᱠᱷᱟᱹᱛᱤᱨ ᱟᱹᱰᱤ ᱵᱷᱟᱹᱜᱤᱧ ᱵᱩᱡ ᱠᱮᱫᱟ ᱟᱸᱡᱚᱢ ᱛᱮ ᱚᱱᱟ ᱠᱷᱟᱹᱛᱤᱨ ᱠᱩᱠᱞᱤ ᱜᱮ ᱥᱟᱱᱟᱧ ᱠᱟᱱᱟ ᱟᱨ ᱪᱮᱫ ᱠᱚᱠᱚ ᱟ ᱛᱮᱭᱟᱨᱟ ᱚᱲᱟᱜ ᱨᱮᱜᱮ
ᱟᱪᱪᱷᱟ ᱦᱮᱸ ᱦᱮᱸ ᱮ ᱱᱚᱣᱟ ᱜᱷᱩᱱᱤ ᱠᱚ ᱦᱩᱸ᱾ ᱱᱚᱣᱟ ᱠᱚᱦᱚᱸ ᱠᱚ ᱵᱮᱱᱟᱣ ᱜᱮᱭᱟ ᱚᱲᱟᱜ ᱨᱮᱜᱮ᱾ ᱟᱨ ᱴᱩᱯᱞᱟᱹᱜ ᱠᱚ ᱱᱚᱣᱟ ᱠᱚ
ᱦᱮᱸ ᱦᱮᱸ ᱦᱮᱸ ᱟᱨ ᱱᱤᱛᱚᱜ ᱫᱚ ᱜᱷᱩᱱᱤ ᱫᱚ ᱟᱹᱰᱤ ᱜᱮ ᱞᱟᱹᱠᱛᱤ ᱨᱮᱱᱟᱜ ᱡᱤᱱᱤᱥ ᱠᱟᱱᱟ᱾ ᱠᱟᱱᱟ ᱵᱟᱝ ᱡᱟᱹᱯᱩᱫ ᱫᱤᱱ ᱦᱮᱸ᱾
ᱫᱚᱢᱮ ᱠᱚ ᱦᱟᱠᱩ ᱟᱠᱟᱱᱟ ᱦᱮᱸ ᱡᱚᱢ ᱦᱚᱸ ᱦᱩᱭᱩᱜ ᱠᱟᱱ ᱜᱮᱭᱟ ᱫᱚᱢᱮ ᱜᱮ᱾
ᱟᱪᱪᱷᱟ ᱪᱤᱞᱤ ᱦᱟᱠᱳ ᱠᱚᱠᱚ ᱧᱮᱞᱚ ᱠᱟᱱᱟ ᱟᱯᱮᱥᱮᱫ ᱫᱚ?
ᱮᱸ ᱱᱤᱭᱟᱹ ᱚᱠᱛᱚ ᱫᱚ ᱱᱩᱠᱩ ᱫᱩᱲᱤ ᱦᱟᱹᱠᱩ ᱯᱩᱴᱤ ᱦᱟᱹᱠᱩ᱾ ᱟᱨ ᱞᱮᱴᱷᱟ ᱠᱚ᱾
ᱚ ᱟᱨ ᱠᱟᱴᱠᱚᱢ ᱠᱚᱫᱚ
ᱦᱮᱸ ᱠᱟᱴᱠᱚᱢ ᱠᱚᱦᱚᱸ ᱢᱮᱱᱟᱜ ᱠᱚᱣᱟ ᱢᱮᱱᱟᱜ ᱠᱚ ᱢᱮᱱᱟᱜ ᱠᱚᱣᱟ᱾
ᱟᱨ ᱮᱸ ᱨᱚᱠᱚᱭ ᱠᱚ ᱜᱚᱸᱜᱷᱟ ᱠᱚ?
ᱦᱮᱸ ᱟᱫᱚ ᱱᱤᱭᱟᱹ ᱚᱠᱛᱮ ᱢᱟ ᱫᱚᱢᱮ ᱫᱟᱜ ᱠᱚᱦ ᱵᱟᱹᱲᱛᱤ ᱟᱠᱟᱱᱟ ᱨᱚ ᱨᱚᱠᱚᱡ ᱜᱚᱝᱜᱷᱟ ᱜᱚᱝᱜᱷᱟ ᱫᱚᱠᱚ ᱧᱟᱢᱚᱜ ᱠᱟᱱ ᱜᱮᱭᱟ ᱨᱚᱠᱚᱡ ᱫᱚ ᱦᱟᱸᱜ ᱩᱱᱟᱹᱜ ᱫᱚ ᱵᱟᱠᱚ ᱧᱟᱢᱚᱜ ᱠᱟᱱᱟ᱾
ᱟᱪᱪᱷᱟ᱾ ᱟᱪᱪᱷᱟ ᱟᱯᱮᱥᱮᱫ ᱫᱚ ᱛᱤᱱᱟᱹᱜ ᱞᱮᱠᱟᱱ ᱠᱟᱴᱠᱚᱢ ᱠᱚ ᱧᱮᱞ ᱧᱟᱢᱚᱜ ᱜᱮᱭᱟ᱾
ᱮᱸ ᱠᱟᱴᱠᱚᱢ ᱫᱚ ᱦᱟᱸᱜ ᱮᱸ ᱫᱷᱤᱨᱤ ᱠᱟᱴᱠᱚᱢ ᱟᱨ ᱟᱨ ᱢᱤᱫᱴᱟᱝ ᱫᱚ ᱦᱟᱜ ᱧᱩᱛᱩᱢ ᱵᱟᱹᱧ ᱦᱤ ᱦᱤᱲᱤᱧ ᱧᱚᱜ ᱮᱫᱟ᱾ ᱩᱱᱠᱩ ᱫᱚ ᱦᱟᱸᱜ ᱩᱱᱟᱹᱜ ᱠᱮᱴᱮᱡ ᱥᱟᱹᱦᱤᱡ ᱫᱚᱠᱚ ᱵᱟᱝ ᱠᱟᱱᱟ᱾
ᱟᱪᱪᱷᱟ ᱟᱫᱚ ᱪᱮᱠᱟ ᱟᱫᱚ ᱟᱫᱚ ᱪᱮᱠᱟ ᱠᱟᱛᱮᱜ ᱯᱮ ᱡᱚᱢ ᱠᱚᱜᱮᱭᱟ ᱠᱟᱴᱠᱚᱢ ᱫᱚ?
ᱟᱪᱪᱷᱟ ᱠᱟᱴᱠᱚᱢ ᱫᱚ ᱦᱟᱸᱜ ᱨᱟᱯᱟᱜ ᱠᱟᱛᱮᱜ ᱜᱮ ᱡᱚᱢ ᱫᱚ ᱦᱩᱭᱩᱜ ᱜᱮᱭᱟ ᱥᱟᱶᱛᱮ ᱩᱛᱩ ᱠᱚ ᱦᱚᱸ ᱦᱩᱭᱩᱜ ᱜᱮᱭᱟ᱾
ᱦᱮᱸ᱾
ᱦᱩᱸ᱾
ᱨᱟᱯᱟᱜ ᱠᱟᱛᱮ ᱯᱮ ᱥᱤᱯᱤ ᱠᱚᱣᱟ᱾
ᱦᱮᱸ ᱨᱟᱯᱟᱜ ᱦᱩᱭ ᱮᱱᱟ ᱥᱟᱶᱛᱮ ᱯᱮᱸᱭᱟᱡᱽ ᱠᱚ ᱢᱟᱹᱨᱤᱪ ᱠᱚ ᱢᱮᱥᱟ ᱠᱟᱛᱮᱜ ᱠᱟᱹᱴᱤᱡ ᱮᱢ ᱵᱩᱞᱩᱝ ᱟᱫᱟ
ᱦᱮᱸ᱾
ᱥᱤᱯᱤ ᱜᱩᱸᱰᱟᱹ ᱠᱟᱛᱮ ᱟᱹᱰᱤ ᱢᱚᱡᱽ ᱠᱚ ᱥᱤᱵᱤᱞᱟ᱾
ᱟᱞᱮ ᱥᱮᱫ ᱫᱚᱠᱚ ᱨᱤᱫ ᱠᱚᱜᱮᱭᱟ ᱟᱨᱚ ᱟᱯᱮ ᱥᱮᱫ ᱠᱚ ᱨᱤᱫ ᱠᱚᱜᱮᱭᱟ?
ᱦᱮᱸ ᱦᱮᱸ ᱦᱮᱸ ᱨᱤᱫ ᱫᱚᱠᱚ ᱨᱤᱫ ᱠᱚᱣᱟ᱾ ᱟᱫᱚ ᱦᱟᱸᱜ ᱨᱤᱫ ᱫᱚ ᱦᱟᱸᱜ ᱟᱹᱞᱤᱧ ᱫᱚ ᱦᱟᱜ ᱵᱟᱹᱞᱤᱧ ᱠᱩᱥᱤ ᱧᱚᱜᱚᱜᱼᱟ᱾ ᱦᱮᱸ ᱫᱚᱢᱮ ᱜᱩᱰᱟᱹ ᱦᱮᱸ ᱦᱮᱸ᱾
ᱟᱪᱪᱷᱟ ᱟᱹᱰᱤ ᱵᱷᱟᱹᱜᱤ᱾ ᱟᱨ ᱛᱟᱦᱚᱞᱮ ᱦᱟᱹᱠᱩ ᱠᱚ ᱦᱮᱸ ᱡᱚᱢ ᱠᱟᱜ ᱠᱚᱜᱮᱭᱟᱞᱤᱧ᱾
ᱟᱪᱪᱷᱟ ᱠᱟᱴᱠᱚᱢ ᱫᱚ ᱮᱸ ᱾ ᱩᱛᱩ ᱟᱨ ᱨᱟᱯᱟᱜ ᱵᱮᱜᱚᱨ ᱟᱨ ᱮᱴᱟᱜ ᱨᱚᱠᱚᱢ ᱛᱮᱠᱤ ᱡᱚᱢ ᱠᱚ ᱜᱟᱱᱚᱜᱼᱟ?
ᱟᱹᱞᱤᱧ ᱫᱚ ᱵᱟᱹᱞᱤᱧ ᱞᱟᱹᱭ ᱫᱟᱲᱤᱭᱟᱜ ᱠᱟᱱᱟ ᱴᱷᱤᱠ᱾ ᱟᱸᱡᱚᱢ ᱠᱟᱫ ᱜᱮᱭᱟ ᱞᱤᱧ ᱞᱮᱴᱚ ᱠᱚᱜᱮᱭᱟ ᱠᱚ?
ᱟᱪᱷᱟ ᱠᱟᱴᱠᱚᱢ ᱞᱮᱴᱚ᱾
ᱦᱮᱸ ᱞᱮᱴᱚ ᱠᱚᱜᱮᱭᱟ ᱠᱚ ᱟᱨ ᱢᱮᱱᱠᱷᱟᱱ ᱟᱹᱞᱤᱧ ᱦᱚᱸ ᱵᱟᱹᱞᱤᱧ ᱡᱚᱢ ᱟᱠᱟᱫᱟ ᱛᱤᱥ ᱨᱮᱦᱚᱸ ᱱᱚᱣᱟ ᱫᱚ ᱟᱸᱡᱚᱢ ᱠᱟᱛᱷᱟ ᱜᱮ ᱟᱨ ᱦᱮᱸ ᱟᱨ ᱛᱟᱦᱚᱞᱮ ᱦᱟᱹᱠᱩ ᱫᱚ ᱫᱚᱢᱮ ᱠᱚ ᱡᱷᱟᱹᱞᱤᱜ ᱠᱟᱱᱟ ᱵᱟᱝ?
ᱦᱮᱸ ᱡᱷᱟᱹᱞᱤ ᱫᱚᱠᱚ ᱡᱷᱟᱹᱞᱤᱜ ᱠᱟᱱ ᱜᱮᱭᱟ᱾
ᱦᱟ ᱛᱟᱦᱞᱮ ᱦᱟᱹᱠᱩ ᱠᱚᱫᱚ ᱩᱛᱩ ᱠᱟᱛᱮᱫ ᱜᱮᱯᱮ ᱡᱚᱢ ᱠᱚᱣᱟ ᱥᱮ ᱨᱚᱦᱚᱲ ᱠᱚᱜᱮᱭᱟᱯᱮ?
ᱦᱮᱸ ᱨᱚᱦᱚᱲ ᱫᱚ ᱦᱟᱸᱟᱜ ᱵᱟᱞᱮ ᱨᱚᱦᱚᱲ ᱠᱚᱣᱟ ᱨᱚᱦᱚᱲ ᱢᱟᱠᱚ ᱫᱚᱢᱮ ᱠᱚ ᱥᱚᱜ ᱫᱚ ᱩᱚᱥᱱᱟ ᱠᱷᱟᱹᱛᱤᱨ ᱛᱮᱜᱮ,
ᱟᱞᱮᱥᱮᱫ ᱢᱟ ᱫᱚᱢᱮ ᱠᱚ ᱨᱚᱦᱚᱲ ᱠᱚᱣᱟ᱾
ᱟᱪᱷᱟ ᱟᱨ ᱱᱚᱣᱟ ᱱᱚᱣᱟ ᱡᱟᱹᱯᱩᱫ ᱨᱮᱫᱚ, ᱠᱟᱹᱴᱤᱡ ᱮ ᱨᱚᱦᱚᱲᱴᱚᱩ ᱠᱟᱹᱴᱤᱡ ᱮ ᱢᱟ ᱲ ᱧᱚᱜ ᱜᱮᱭᱟ
ᱦᱮᱸ ᱟᱴᱚ ᱫᱚ ᱟᱴᱚ ᱜᱮ ᱢᱮᱱᱠᱷᱟᱱ ᱟᱞᱮᱥᱮᱫ ᱫᱚᱠᱚ ᱫᱟᱠᱟ ᱠᱚ ᱤᱥᱤᱱ ᱠᱟᱛᱮᱫ ᱪᱩᱞᱦᱟᱹ ᱨᱮ ᱤᱥᱤᱱ ᱦᱩᱭᱩᱜ ᱟ ᱛᱚ ᱟᱫᱚ ᱟ ᱦᱟᱴᱟᱜ ᱨᱮᱠᱚ ᱯᱟᱥᱱᱟᱣ ᱠᱟᱛᱮᱜ, ᱟᱨ ᱤᱭᱟᱹ ᱪᱩᱞᱦᱟᱹ ᱪᱮᱛᱟᱱ ᱨᱮᱠᱚ ᱛᱚᱞ ᱠᱟᱠᱚᱣᱟ᱾ ᱟᱫᱚ ᱫᱩᱸᱦᱟᱹᱜ ᱟᱠᱚ ᱟᱨ ᱤᱱᱟᱹ ᱛᱮᱜᱮ ᱠᱟᱹᱴᱤᱡ ᱠᱚ ᱦᱟᱣᱮᱫᱚᱜᱼᱟ᱾ ᱟᱨ ᱡᱚᱠᱷᱚᱱ ᱵᱮᱲᱟᱛᱮ ᱫᱮᱡ ᱧᱟᱢᱚᱜᱼᱟ᱾ ᱵᱮᱲᱟ ᱟᱨᱛᱟᱥ ᱛᱚᱠᱷᱚᱱ ᱫᱚ ᱠᱟᱹᱴᱤᱡ ᱠᱚ ᱛᱟᱥᱮ ᱧᱚᱜ ᱟᱠᱚᱣᱟ᱾
ᱟᱪᱷᱟ ᱟᱪᱷᱟ᱾
ᱦᱮᱸ᱾
ᱛᱚᱵᱮ ᱚᱲᱟᱜ ᱦᱚᱲ ᱫᱚᱠᱚ ᱞᱟᱹᱭ ᱫᱚᱠᱚ ᱞᱟᱹᱭ ᱜᱮᱭᱟ ᱡᱮᱢᱚᱱ ᱨᱚᱯᱚᱲ ᱠᱚ᱾ ᱟᱫᱚ ᱤᱧ ᱫᱚ ᱦᱟᱸᱜ ᱱᱚᱝᱠᱟᱧ ᱢᱟᱱᱟᱣ ᱧᱚᱜ ᱟᱠᱚᱣᱟᱜ ᱡᱮ ᱫᱚ ᱠᱚ ᱥᱚ ᱫᱚ ᱤᱧ ᱚᱱᱟ ᱥᱚ ᱠᱚᱜ ᱵᱟᱹᱧᱥᱚᱡᱳ ᱧᱚᱜᱟ ᱾
ᱟᱹᱰᱤ ᱵᱷᱟᱜᱮ ᱟᱨ, ᱛᱟᱦᱟᱞᱮ ᱟᱯᱮ ᱥᱮᱫ ᱫᱚ ᱦᱟᱴ ᱠᱚ ᱦᱩᱭᱩᱜᱼᱟ‍?
ᱦᱟᱴ ᱠᱚᱫᱚ ᱦᱳᱭ ᱫᱚ ᱦᱳᱭᱳᱜᱼᱟ ᱥᱟᱺᱜᱤᱧ ᱧᱚᱜ ᱨᱮ᱾
ᱦᱮᱸ ᱟᱨ ᱦᱟᱴ ᱠᱚᱨᱮ ᱪᱮᱫ ᱠᱚ ᱧᱟᱢᱚᱜ ᱜᱮᱭᱟ ᱚᱱᱛᱮᱱᱟᱜ ᱦᱟᱴ ᱨᱮ?
ᱦᱟᱴ ᱨᱮ ᱫᱚ ᱚᱱᱠᱟ ᱫᱚ ᱦᱟᱸᱜ ᱱᱚᱣᱟ ᱡᱟᱢᱟ ᱯᱮᱱᱴ ᱠᱚᱢᱟ ᱧᱟᱢᱚᱜ ᱠᱟᱱ ᱥᱟᱹᱲᱤ ᱠᱚ, ᱚᱱᱟ ᱥᱟᱶᱛᱮ ᱡᱟᱦᱟᱸ ᱤᱥᱤᱱ ᱨᱮᱱᱟᱜ ᱡᱟᱦᱟᱸ ᱠᱚ ᱫᱨᱚᱵᱚ ᱠᱟᱱᱟ ᱫᱩᱨᱤᱵᱽ ᱠᱚ ᱥᱟᱥᱟᱝ ᱢᱟᱺᱨᱤᱡ ᱜᱩᱸᱰᱟᱹ ᱱᱚᱣᱟ ᱠᱚᱢᱟ ᱧᱟᱢᱚᱜ ᱠᱟᱱ ᱜᱮᱭᱟ᱾ ᱥᱟᱶᱛᱮ ᱦᱟᱠᱳ ᱱᱩᱠᱩ ᱢᱟᱱᱮ ᱥᱚᱵᱽᱡᱤ ᱠᱚᱦᱚᱸ ᱠᱤᱪᱷᱩ ᱧᱟᱢᱚᱜᱼᱟ ᱦᱟᱠᱳ ᱠᱚᱦᱚᱸ ᱠᱚ ᱧᱟᱢᱚᱜᱼᱟ᱾ ᱟᱯᱮᱥᱮᱫ ᱦᱟ ᱦᱟᱴ ᱠᱚ ᱦᱩᱭ ᱵᱟᱲᱟᱜ ᱟ ᱥᱮ ᱵᱟᱝ?
ᱦᱮᱸ ᱟᱞᱮᱥᱮᱫ ᱢᱟ ᱦᱳᱭᱳᱜ ᱜᱮᱭᱟ, ᱵᱷᱟᱜᱤ ᱜᱮ ᱦᱳᱭᱳᱜ ᱜᱮᱭᱟ ᱦᱟᱴ᱾
ᱟᱪᱷᱟ ᱚᱱᱠᱟ ᱧᱩᱢ ᱦᱟᱞᱟᱝᱟᱜ ᱧᱩᱛᱩᱢ ᱠᱚᱢ ᱵᱟᱲᱟᱭ ᱠᱟᱱ ᱠᱟᱹᱴᱤᱡ ᱞᱮ ᱭ ᱛᱟᱞᱟᱝ ᱢᱮ᱾
ᱪᱮᱫ ᱨᱮᱱᱟᱜ ᱧᱩᱛᱩᱢ?
ᱦᱟᱴ ᱨᱮᱟᱱᱟᱜ᱾
ᱟᱞᱮᱭᱟᱜ ᱫᱚ ᱱᱚᱱᱛᱮ ᱡᱟᱦᱟᱸ ᱦᱟᱴ ᱠᱚ ᱦᱩᱭᱩᱜᱼᱟ᱾ ᱚᱱᱟ ᱫᱚ, ᱵᱷᱮᱜᱟᱨ ᱠᱟᱛᱮᱫ ᱫᱚ ᱧᱩᱛᱩᱢ ᱫᱚ ᱵᱟᱝ ᱚᱱᱟ ᱵᱟᱨ ᱦᱤᱥᱟᱹᱵ ᱛᱮᱜᱮ ᱧᱩᱛᱩᱢ᱾ ᱡᱮᱞᱮᱠᱟ ᱥᱩᱠᱨᱚᱵᱟᱨ ᱦᱟᱴ, ᱥᱳᱚᱢᱵᱟᱨ ᱦᱟᱴ᱾ ᱚᱱᱠᱟ ᱜᱮ ᱟᱨ ᱥᱮ᱾ ᱡᱟᱭᱜᱟ ᱦᱤᱥᱟᱹᱵ ᱛᱮ ᱧᱩᱛᱩᱢ ᱡᱮᱞᱮᱠᱟ ᱵᱤᱱᱯᱩᱨ ᱦᱟᱴ, ᱥᱤᱞᱫᱟᱹ ᱦᱟᱴ ᱚᱱᱠᱟ᱾
ᱟᱪᱪᱷᱟ ᱟᱪᱪᱷᱟ ᱟᱪᱪᱷᱟ
ᱦᱮᱸ
ᱦᱮᱸ ᱛᱚᱵᱮ ᱥᱤᱞᱫᱟᱹ ᱦᱟᱴ ᱫᱚᱞᱤᱧ ᱟᱡᱚᱢ ᱟᱠᱟᱫᱟ᱾
ᱦᱚᱸ
ᱥᱮᱱ ᱨᱮᱱᱟᱜ ᱦᱚᱸᱞᱤᱧ ᱨᱤᱠᱟᱹ ᱫᱚᱞᱤᱧ ᱨᱤᱠᱟᱹ ᱞᱮᱫ ᱜᱮᱭᱟ ᱢᱮᱱᱠᱷᱟᱱ ᱮᱸ ᱚᱠᱛᱚ ᱠᱚ ᱵᱟᱝ ᱠᱷᱟᱹᱛᱤᱨ ᱮ ᱵᱟᱹᱞᱤᱧ ᱥᱮᱱ ᱫᱟᱲᱮᱭᱟᱫᱟ᱾
ᱟᱨ ᱱᱚᱱᱛᱮᱱᱟᱜ ᱦᱟᱴ ᱨᱮᱫᱚ ᱧᱮᱞ ᱟᱠᱟᱫᱟᱞᱤᱧ ᱡᱮ ᱟᱸ
ᱰᱟᱝᱨᱤ ᱠᱚᱦᱚᱸ ᱠᱚ ᱟᱹᱜᱩ ᱠᱚᱜᱮᱭᱟ ᱢᱮᱨᱚᱢ ᱠᱚᱦᱚᱸ᱾ ᱥᱤᱢ ᱠᱚᱦᱚᱸ ᱟᱠᱷᱨᱤᱧ ᱞᱟᱹᱜᱤ᱾ ᱦᱮᱸ ᱮᱸ ᱥᱩᱫᱩ ᱥᱚᱵᱽᱡᱤ ᱥᱩᱢᱩᱝ ᱫᱚ ᱵᱟᱝ᱾ ᱱᱩᱠᱩ ᱠᱚᱠᱚ ᱛᱟᱦᱮᱱ ᱜᱮᱭᱟ ᱴᱩᱠᱩᱡ ᱠᱚᱦᱚᱸ ᱧᱟᱢᱚᱜ ᱜᱮᱭᱟ ᱟᱨ ᱚ ᱱᱚᱜᱼᱚᱭ ᱵᱤᱱᱴᱷᱤ ᱠᱚ ᱛᱟᱯᱚᱨᱮ ᱡᱷᱟᱠᱟ ᱠᱚ ᱡᱷᱚᱲᱟ ᱠᱚ ᱡᱚᱱᱚᱜ ᱠᱚ ᱮᱸ ᱮᱢᱟᱱ ᱠᱚ ᱡᱷᱚᱛ ᱛᱚ ᱠᱤᱪᱷᱩ ᱜᱮ ᱧᱟᱢᱚᱜ ᱜᱮᱭᱟ᱾
ᱟᱪᱪᱷᱟ ᱪᱷᱟ᱾
ᱦᱩᱸ
ᱟᱪᱪᱷᱟ ᱱᱩᱠᱩ ᱜᱮᱰᱮ ᱠᱚᱠᱚ ᱟᱹᱜᱩ ᱠᱚᱜᱮᱭᱟ ᱜᱮᱰᱮ?
ᱦᱮᱸ ᱟᱜᱩ ᱠᱚᱜᱮᱭᱟᱠᱚ᱾
ᱟᱪᱪᱷᱟ᱾
ᱦᱮᱸ
ᱟᱹᱰᱤ ᱱᱟᱯᱟᱭ ᱦᱟᱴ ᱛᱟᱦᱞᱮ ᱥᱟᱱᱟᱢ ᱠᱤᱪᱷᱩ ᱜᱮ ᱧᱟᱢᱚᱜ ᱫᱚ᱾
ᱦᱮᱸ ᱥᱟᱱᱟᱢ ᱠᱤᱪᱷᱩ ᱜᱮ ᱧᱟᱢᱚᱜ ᱜᱮᱭᱟ᱾ ᱦᱟᱹᱠᱩ ᱠᱚᱦᱚᱸ ᱠᱚ ᱧᱟᱢᱚᱜ ᱜᱮᱭᱟ, ᱡᱮᱞ ᱠᱚᱦᱚᱸ ᱧᱟᱢᱚᱜᱼᱟ᱾ ᱦᱩᱸ ᱟᱨ ᱟ ᱦᱟᱣ ᱵᱤᱱ ᱡᱚᱢ ᱵᱟᱲᱟ ᱟᱠᱟᱜ ᱠᱚᱣᱟ?
ᱮ ᱦᱟᱣ ᱦᱮᱸ ᱧᱮᱞ ᱫᱚ ᱦᱩᱭ ᱟᱠᱟᱱᱟ, ᱡᱚᱢ ᱫᱚ ᱜᱷᱤᱠ ᱡᱚᱢ ᱠᱚᱣᱟ᱾ ᱪᱮᱜᱠᱟ ᱠᱚ ᱥᱤᱵᱤᱞᱟ ᱦᱟᱸᱜ ᱪᱮᱫ ᱞᱮᱠᱟ ᱥᱤᱵᱤᱞ ᱜᱮᱭᱟ ᱠᱚ ᱦᱟᱸᱜ?
ᱩᱱᱠᱩ ᱫᱚ ᱠᱟᱹᱴᱤᱡ ᱤᱭᱟᱹ ᱪᱚᱢᱠᱚᱨᱚᱡ ᱥᱟᱦᱤᱡ ᱠᱚ ᱵᱩᱡᱷᱟᱹᱜᱼᱟ ᱟᱻ ᱠᱟᱹᱴᱤᱡ᱾ ᱡᱚᱡᱚ ᱢᱮᱥᱟ ᱟᱫᱚ ᱟᱸ ᱯᱮᱸᱭᱟᱪ ᱠᱚ ᱨᱟᱥᱩᱱ ᱠᱚ ᱢᱟᱨᱤᱪ ᱠᱚ ᱟᱛᱮᱜ ᱡᱩᱫᱤ ᱨᱤᱜ ᱠᱟᱛᱮ ᱡᱚᱢ ᱜᱟᱱᱚᱜᱼᱟ᱾ ᱟᱹᱰᱤ ᱪᱮᱨᱦᱟ ᱢᱚᱪᱟ ᱠᱚ ᱯᱷᱟᱨᱪᱟ ᱜᱮ ᱵᱩᱡᱷᱟᱹᱜᱼᱟ᱾
ᱟᱪᱪᱷᱟ ᱱᱩᱠᱩ ᱫᱚ ᱨᱤᱜ ᱫᱚ ᱮᱸ ᱛᱤᱥ ᱦᱚᱸ ᱵᱟᱹᱞᱤᱧ ᱡᱚᱢ ᱠᱟᱜ ᱠᱚᱫᱚ ᱠᱟᱹᱴᱤᱡ ᱮᱸ ᱦᱮᱸ ᱵᱮᱥ ᱧᱚᱜ ᱠᱟᱹᱴᱤᱡ ᱞᱟᱹᱭ ᱵᱤᱱ ᱥᱮ ᱚᱠᱟ ᱞᱮᱠᱟ ᱠᱚ ᱡᱚᱢ ᱠᱚᱣᱟ ᱩᱱᱠᱩ ᱫᱚ?
ᱟᱸᱻ ᱟᱞᱤᱧ ᱡᱟᱦᱟᱸ ᱛᱤᱱᱟᱹᱜ ᱞᱤᱧ ᱵᱟᱲᱟᱭᱟ ᱟᱰᱤ ᱦᱚᱲ ᱫᱚ ᱩ ᱩᱛᱩ ᱦᱮᱸ ᱩᱛᱩ ᱠᱚᱜᱮᱭᱟᱠᱚ ᱟᱰᱤ ᱦᱚᱲ ᱫᱚ ᱟᱨ ᱟᱸᱻ ᱵᱟᱲᱛᱤ ᱠᱟᱛᱮᱫ ᱫᱚ ᱨᱤᱜ ᱠᱟᱛᱮᱜ ᱜᱮᱠᱚ ᱡᱚᱢ ᱠᱚᱣᱟ ᱟᱞᱮ ᱥᱮᱫ ᱫᱚ᱾
ᱠᱟᱹᱴᱤᱡ ᱨᱟᱹᱥᱩᱱ ᱠᱚ ᱢᱮᱥᱟ ᱟᱜᱼᱟ ᱟᱨ ᱢᱟᱹᱨᱤᱪ ᱟᱨ ᱟᱸᱻ ᱢᱟᱹᱨᱤᱪ ᱟᱨ ᱨᱟᱹᱥᱩᱱ ᱟᱛᱮ ᱠᱚ ᱨᱤᱫᱟ ᱟᱨ ᱟᱭᱢᱟ ᱦᱚᱲ ᱫᱚ ᱯᱮᱸᱭᱟᱪ ᱦᱚᱸᱠᱚ ᱢᱮᱥᱟ ᱟᱜᱼᱟ᱾ ᱡᱟᱦᱟᱸᱭ ᱡᱟᱦᱟᱸ ᱞᱮᱠᱟ ᱟᱨ ᱡᱚᱠᱷᱚᱱ ᱫᱷᱩᱱᱤᱭᱟᱹ ᱥᱟᱠᱟᱢ ᱠᱚ ᱧᱟᱢᱚᱜᱼᱟ ᱛᱚᱠᱷᱚᱱ ᱫᱚ ᱚᱱᱟ ᱠᱚᱦᱚᱸ ᱠᱚ ᱢᱮᱥ ᱛᱟᱜ ᱜᱮᱭᱟ ᱟᱨ ᱠᱟᱹᱴᱤᱡ ᱵᱩᱞᱩᱝ ᱟᱨ ᱥᱩᱱᱩᱢ ᱟᱛᱮᱠᱚ ᱥᱤᱯᱤ ᱠᱚᱛᱮ ᱠᱚ ᱡᱚᱢ ᱠᱚᱜᱮᱭᱟ᱾
ᱟᱪᱪᱷᱟ ᱠᱳᱱᱳ ᱤᱭᱟᱹ ᱨᱟᱯᱟᱜ ᱨᱮᱱᱟᱜ ᱫᱚ ᱵᱟᱠᱚ ᱨᱤᱠᱟᱹᱭᱟ?
ᱵᱟᱝ ᱦᱩᱸ ᱵᱮᱨᱮᱞ ᱛᱮᱜᱮ ᱠᱚ ᱡᱚᱢ ᱠᱚᱜᱮᱭᱟ᱾ ᱦᱮᱸ ᱟᱨ ᱟ ᱟᱯᱮ ᱥᱮᱭᱟᱜ ᱦᱟᱴ ᱨᱮ ᱦᱟᱺᱰᱤ ᱯᱟᱹᱣᱨᱟᱹ ᱧᱟᱢᱚᱜᱼᱟ?
ᱦᱟᱺᱰᱤ ᱠᱚᱫᱚ ᱟᱫᱚᱢ ᱦᱮ ᱧᱟᱢ ᱫᱚ ᱧᱟᱢᱚᱜ ᱠᱟᱱᱟ᱾
ᱚ ᱚ ᱟᱞᱮ ᱥᱮᱫ ᱢᱟᱧ ᱧᱮᱞ ᱟᱠᱟᱫᱟ ᱚᱱᱟ ᱠᱷᱟᱹᱛᱤᱨ ᱠᱩᱠᱞᱤ ᱥᱟᱱᱟ ᱠᱤᱫᱤᱧᱟ᱾
ᱟᱪᱪᱷᱟ ᱟᱯᱮ ᱥᱮᱫ ᱫᱚ ᱦᱟᱺᱰᱤ ᱠᱚᱫᱚ ᱧᱟᱢᱚᱜ-ᱟ᱾
ᱦᱮᱸ ᱦᱟᱴ ᱦᱟᱴ ᱠᱚᱨᱮ ᱫᱚᱦᱚᱭ ᱜᱮᱭᱟ ᱠᱚ ᱟᱪᱪᱷᱟ ᱟᱸ ᱟᱨ ᱢᱤᱫᱴᱤᱡ ᱠᱟᱛᱷᱟ ᱩᱭᱦᱟᱹᱨ ᱠᱤᱫᱤᱧ ᱦᱟᱴ ᱦᱟᱴ ᱤᱧ ᱫᱤᱥᱟᱹ ᱠᱮᱫ ᱠᱷᱟᱱ ᱟᱹᱵᱤᱱ ᱦᱟᱴ ᱨᱮᱱᱟᱜ ᱞᱟᱹᱰᱩ ᱵᱤᱱ ᱡᱚᱢ ᱵᱟᱲᱟ ᱟᱠᱟᱫ ᱜᱮᱭᱟ? ᱥᱮᱫᱟᱭ ᱡᱟᱦᱟᱸ ᱠᱚ ᱧᱟᱢᱚᱜ ᱛᱟᱦᱮᱸᱜ-ᱟ ᱡᱟᱦᱟᱸ ᱫᱚ ᱱᱤᱛᱚᱜ ᱫᱚ ᱵᱟᱝ ᱧᱮᱧᱟᱢᱚᱜ ᱠᱟᱱᱟ᱾
ᱦᱟᱴ ᱨᱮᱱᱟᱜ ᱞᱟᱹᱰᱩ ᱠᱚᱛᱮ ᱫᱚ ᱦᱟᱸᱜ ᱚᱱᱠᱟ ᱫᱚ ᱮᱸ ᱮᱸ ᱡᱷᱩᱲᱤ ᱵᱷᱟᱡᱟ ᱠᱚᱜᱮ ᱡᱚᱢ ᱵᱟᱲᱟ ᱫᱚ ᱦᱩᱭ ᱠᱟᱱᱟ ᱥᱟᱶᱛᱮ ᱱᱚᱣᱟ ᱵᱟᱫᱟᱢ ᱠᱚ᱾
ᱦᱚᱸ ᱟᱨ ᱟᱸ ᱜᱩᱞ ᱜᱩᱞᱟᱹ ᱵᱤᱱ ᱟᱸᱡᱚᱢ ᱟᱠᱟᱫᱟ?
ᱜᱩᱞ ᱜᱩᱞᱟᱹ ᱫᱚ ᱟᱫᱚ ᱚᱦᱚᱸ ᱵᱟᱹᱞᱤᱧ ᱟᱸᱡᱚᱢ ᱠᱟᱫᱟ ᱛᱚᱵᱮ ᱮ ᱥᱮᱨᱮᱧ ᱠᱚᱨᱮ ᱫᱚ ᱦᱟᱸᱜ ᱞᱤᱧ ᱟᱸᱡᱚᱢ ᱟᱠᱟᱫᱟ᱾
ᱟᱸᱜ ᱟᱸᱜ ᱟᱞᱤᱧ ᱟᱞᱤᱧ ᱟᱸᱜ ᱚᱱᱟ ᱜᱩᱞ ᱜᱩᱞᱟᱹ ᱫᱚ ᱫᱚᱢᱮ ᱞᱤᱧ ᱠᱩᱥᱤᱭᱟᱜ-ᱟ ᱡᱟᱦᱟᱸ ᱫᱚ ᱱᱟᱦᱟᱜ ᱫᱚ ᱵᱟᱝ ᱧᱮᱧᱟᱢᱚᱜ ᱠᱟᱱᱟ ᱩᱱᱫᱤᱱ ᱡᱚᱠᱷᱚᱱ ᱠᱟᱹᱴᱤᱡ ᱛᱟᱦᱮᱸ ᱦᱩᱭ ᱞᱮᱱᱟ᱾ ᱟᱨ ᱛᱚᱠᱷᱚᱱ ᱦᱟᱴ ᱢᱟᱱᱮ ᱜᱮ ᱵᱟᱲᱟᱭᱟᱞᱤᱧ ᱦᱟᱴ ᱨᱮᱫᱚ ᱜᱩᱞ ᱜᱩᱞᱟᱹ ᱧᱟᱢᱚᱜ-ᱟ᱾ ᱚᱱᱟ ᱠᱷᱟᱹᱛᱤᱨ ᱠᱩᱠᱞᱤ ᱞᱤᱧ ᱫᱚᱦᱚ ᱞᱮᱫᱟ ᱟᱨ ᱱᱚᱱᱛᱮᱱᱟᱜ ᱦᱟᱴ ᱠᱚᱨᱮ ᱫᱚ ᱧᱟᱢᱚᱜ ᱜᱮᱭᱟ ᱟᱸ ᱛᱚᱵᱮ ᱩᱱᱟᱹᱜ ᱴᱟᱜ ᱫᱚ ᱵᱟᱝ
ᱟᱪᱪᱷᱟ ᱠᱷᱟᱱᱤᱡ ᱯᱚᱨᱮ ᱜᱚᱞᱟᱢ ᱦᱮᱞᱳ
ᱦᱚᱸ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱟᱪᱪᱷᱟ ᱦᱟᱴ ᱠᱚᱫᱚ ᱪᱮᱫ ᱛᱮᱯᱮ ᱥᱮᱱᱚᱜ ᱜᱮᱭᱟ?
ᱟᱸᱻ ᱪᱟᱞᱟᱜ ᱜᱮᱭᱟᱞᱮ ᱥᱟᱭᱠᱮᱞ ᱠᱚᱛᱮ ᱛᱟᱲᱟᱢ ᱛᱮᱦᱚᱸ ᱞᱮ ᱪᱟᱞᱟᱜ ᱜᱮᱭᱟ ᱥᱩᱨ ᱜᱮᱭᱟ᱾
ᱟᱪᱪᱷᱟ ᱟᱪᱪᱷᱟ
ᱦᱮᱸ
ᱮᱸ ᱜᱟᱹᱰᱤ ᱠᱚ ᱜᱮᱨᱮᱡᱽ ᱜᱮᱭᱟ ᱠᱚ ᱥᱮ ᱚᱠᱟ ᱞᱮᱠᱟ?
ᱟᱸᱻ ᱦᱮᱸ ᱜᱟᱹᱰᱤ ᱠᱚᱠᱚ ᱤᱭᱟᱹᱭ ᱜᱮᱭᱟ ᱟᱫᱚ ᱫᱤᱱᱟᱹᱢ ᱦᱤᱞᱳᱜ ᱫᱚ ᱵᱟᱝ-ᱟ ᱢᱮᱱᱠᱷᱟᱱ ᱱᱚᱜ-ᱚᱭ ᱥᱟᱠᱨᱟᱛ ᱠᱚᱨᱮᱱᱟᱜ ᱦᱟᱴ ᱠᱚᱨᱮ ᱫᱚ ᱟᱨ ᱚᱱᱠᱟ ᱜᱟᱹᱰᱤ ᱠᱚᱠᱚ ᱫᱚᱦᱚ ᱨᱮᱱᱟᱜ ᱡᱟᱭᱜᱟ ᱠᱚ ᱛᱮᱭᱟᱨ ᱜᱮᱭᱟ᱾ ᱟᱪᱪᱷᱟ ᱥᱤᱢ ᱛᱩᱯᱩᱫ ᱵᱤᱱ ᱧᱮᱞ ᱵᱟᱲᱟ ᱠᱟᱫᱟ?
ᱥᱤᱢ ᱛᱩᱯᱩᱫ ᱮᱸ ᱟ ᱟᱪᱪᱷᱟ ᱥᱟᱺᱰᱤ ᱠᱚ ᱛᱩᱯᱩᱫ ᱠᱚᱣᱟ ᱵᱟᱝ ᱦᱮᱸ ᱧᱮᱞ ᱫᱚᱞᱤᱧ ᱧᱮᱞ ᱟᱠᱟᱫ ᱠᱚ ᱜᱮᱭᱟ᱾
ᱦᱩᱭᱩᱜ ᱜᱮᱭᱟ ᱟᱯᱮ ᱥᱮᱜ?
ᱦᱮᱸ ᱟᱫᱚ ᱟᱹᱰᱤ ᱠᱚᱢ ᱜᱮ ᱦᱩᱭᱩᱜ-ᱟ᱾
ᱚ ᱟᱞᱮ ᱱᱚᱱᱛᱮ ᱢᱟ ᱥᱟᱺᱰᱤ ᱛᱩᱯᱩᱫ ᱫᱚ ᱟᱹᱰᱤ ᱡᱟᱹᱥᱛᱤ ᱜᱮ ᱦᱩᱭᱩᱜ ᱜᱮᱭᱟ ᱠᱤᱪᱷᱩ ᱠᱤᱪᱷᱩ ᱥᱚᱢᱚᱭ ᱫᱚ ᱦᱟᱴ ᱠᱚᱨᱮ ᱦᱚᱸ ᱦᱩᱭᱩᱜ ᱜᱮᱭᱟ᱾ ᱦᱩᱸ ᱢᱟᱱᱮ ᱦᱟᱴ ᱢᱤᱫ ᱫᱷᱟᱨᱮ ᱨᱮ ᱢᱤᱜᱴᱤᱡ ᱡᱟᱭᱜᱟ ᱨᱮ ᱦᱟᱴ ᱦᱤᱞᱳᱜ ᱜᱮ ᱥᱟᱱᱛᱤ ᱯᱩᱜ ᱥᱟᱱᱰᱤ ᱛᱩᱯᱩᱜ ᱞᱟᱹᱜᱤᱫ ᱠᱚ ᱥᱟᱯᱲᱟᱜ ᱜᱮᱭᱟ᱾
ᱟᱪᱪᱷᱟ ᱦᱮᱸ ᱡᱟᱭ ᱵᱟ ᱦᱳᱠ᱾ ᱦᱮᱸ ᱟᱹᱰᱤ ᱟᱭᱢᱟ ᱠᱟᱛᱷᱟ ᱞᱟᱝ ᱨᱚᱯᱚᱲ ᱠᱮᱫᱟ ᱚᱠᱛᱚ ᱠᱚᱦᱚᱸ ᱦᱩᱭ ᱤᱫᱤᱭᱮᱱ ᱜᱮᱭᱟ᱾
ᱦᱩᱸ᱾
ᱟᱹᱰᱤ ᱱᱟᱯᱟᱭ ᱤᱧ ᱵᱩᱡᱷᱟᱹᱣ ᱠᱮᱫᱟ ᱱᱚᱝᱠᱟ ᱟ-ᱦᱟᱴ ᱤᱫᱤ ᱠᱟᱛᱮᱜ ᱞᱟᱝ ᱨᱚᱯᱚᱲ ᱠᱮᱫᱟ᱾
ᱦᱮᱸ᱾